ᱦᱮᱸ ᱟᱡᱚᱢᱚᱜ ᱠᱟᱱᱟ ᱡᱚᱦᱟᱨ ᱜᱮ
ᱦᱮᱸ ᱡᱚᱦᱟᱨ ᱜᱮ᱾ ᱱᱟᱯᱟᱭ ᱵᱟᱲᱟ ᱜᱮᱭᱟᱢ ᱛᱚ?
ᱦᱮᱸ ᱱᱟᱯᱟᱭ ᱵᱟᱲᱟ ᱜᱤᱭᱤᱧ ᱵᱷᱟᱜᱮ ᱫᱟᱞᱟᱜ ᱪᱟᱞᱟᱜ ᱠᱟᱱᱟ ᱡᱤᱣᱤ ᱠᱚ
ᱟᱪᱷᱟ
ᱚᱸᱜ ᱟᱫ ᱟᱢ ᱫᱚ ᱚᱠᱟ ᱞᱤᱠᱟ ᱦᱮᱱᱟ ᱢᱮᱭᱟ?
ᱦᱮᱸ ᱜᱚᱝᱠᱮ ᱤᱧᱫᱚ ᱱᱮᱛ ᱜᱷᱟᱹᱲᱤᱡᱽ ᱫᱚ ᱟᱠᱷᱟᱡ ᱱᱟᱯᱟᱭ ᱵᱟᱲᱟ ᱜᱤᱭᱟ. ᱭᱤᱝ
ᱚ ᱱᱤᱛᱚᱜ ᱫᱚ ᱚᱲᱟᱜ ᱥᱮᱫ ᱦᱮᱱᱟᱜ
ᱦᱮᱸ ᱤᱧ ᱫᱚ ᱟᱠᱷᱟᱡ ᱚᱞᱚᱜ ᱯᱟᱲᱦᱟᱜ ᱡᱤᱭᱚᱱ ᱥᱟᱞᱟᱜ ᱡᱚᱯᱲᱟᱣ ᱢᱤᱱᱟᱧᱟ ᱛᱚ ᱚᱱᱟ ᱠᱷᱟ. ᱛᱤᱨ ᱛᱚᱠᱷᱟᱡ ᱵᱟᱭᱨᱮ ᱨᱮ ᱱᱤᱛ ᱜᱷᱟᱹᱲᱤᱡ ᱫᱚ
ᱚᱸ
ᱛᱟᱦᱞᱮ ᱜᱚᱝᱠᱮ ᱟᱢ ᱫᱚ?
ᱤᱧ ᱦᱚᱸ ᱚᱱᱠᱟ ᱜᱮ ᱚᱞᱚᱜ ᱯᱟᱲᱦᱟᱜ ᱡᱤᱭᱚᱱ ᱨᱮ ᱰᱟᱦᱟᱨ ᱥᱮᱜ ᱤᱧ ᱛᱟᱲᱟᱢ ᱠᱟᱜᱼᱟ ᱛᱚ ᱤᱧᱦᱚᱸ ᱚᱲᱟᱜ ᱠᱷᱚᱱ ᱫᱚ ᱥᱟᱺᱜᱤᱧ ᱨᱮᱜᱮ ᱦᱤᱱᱟᱹᱧᱟ
ᱚ ᱟᱪᱷᱟ ᱛᱟᱦᱚᱞᱮ ᱚᱞ ᱯᱟᱲᱦᱟᱣ ᱠᱚ ᱚᱠᱟ ᱞᱮᱠᱟ ᱪᱟᱞᱟᱜ ᱠᱟᱱᱟ?
ᱚᱞ ᱯᱟᱲᱦᱟᱣ ᱫᱚ ᱢᱚᱸᱡᱽ ᱜᱮ ᱪᱟᱞᱟᱜ ᱠᱟᱱᱟ ᱱᱮᱛᱟᱨ ᱠᱟᱹᱴᱤᱡ ᱵᱤᱱᱤᱰ ᱠᱚ ᱮᱛᱚᱦᱚᱵ ᱟᱠᱟᱱᱟ ᱛᱚ ᱠᱟᱹᱴᱤᱡ ᱥᱤᱱᱤᱭᱟᱨ ᱫᱟᱫᱟ ᱠᱚᱣᱟᱜ ᱟᱫᱚ ᱩᱱᱠᱩ ᱠᱟᱹᱴᱤᱡ ᱯᱟᱲᱦᱟᱣ ᱨᱮ ᱢᱚᱱᱚᱡᱳᱜᱽ ᱠᱚ ᱮᱢ ᱠᱷᱟᱱ ᱟᱫᱚ ᱤᱧ ᱫᱚ ᱟᱹᱰᱤ ᱮᱴᱟᱜ ᱥᱮ ᱦᱤᱱᱟᱹᱭᱟᱱᱟᱝ ᱪᱷᱟᱛ ᱠᱚᱨᱮ
ᱛᱟᱦᱚᱞᱮ ᱟᱯᱮ ᱫᱚ ᱦᱳᱥᱴᱮᱞ ᱨᱮᱯᱮ ᱛᱟᱦᱮᱸᱱ ᱜᱮᱭᱟ ᱥᱮ ᱢᱮᱥ ᱨᱮᱯᱮ ᱛᱟᱦᱮᱸᱱ ᱜᱮᱭᱟ ᱟᱪᱷᱟ ᱛᱟᱦᱞᱮ ᱤᱥᱤᱱ ᱵᱟᱥᱟᱝ ᱫᱚ ᱪᱮᱫ ᱠᱚᱯᱮ ᱤᱥᱤᱱ ᱵᱟᱥᱟᱝᱮᱫᱜᱼᱟ?
ᱟᱫᱚ ᱤᱥᱤᱝ ᱵᱟᱥᱟᱝᱟ ᱫᱚ ᱡᱷᱚᱛᱚ ᱥᱟᱜᱽ ᱥᱚᱵᱽᱡᱤ ᱠᱚ ᱧᱟᱢᱚᱜ ᱜᱮᱭᱟᱹ᱾ ᱦᱮ ᱢᱟᱨᱠᱮᱴ ᱠᱚᱨᱮ ᱟᱫᱚ ᱱᱮᱛᱟᱨ ᱫᱚ ᱤᱥᱤᱱ ᱵᱟᱥᱟᱝ ᱫᱚ ᱩᱱᱟᱹᱜ ᱡᱩᱛ ᱫᱚ ᱵᱟᱝ ᱦᱩᱭᱩᱜ ᱠᱟᱱᱟ ᱛᱚ ᱢᱟᱨᱠᱮᱴ ᱠᱚᱨᱮ ᱜᱮᱥ ᱟᱹᱰᱤ ᱥᱚᱴᱷᱤᱠ ᱦᱮᱱᱟᱜ ᱟᱹᱛᱚ ᱜᱮᱥ ᱵᱟᱝ ᱧᱟᱢᱚᱜ ᱠᱟᱱᱟ ᱚᱱᱟ ᱠᱷᱟᱹᱛᱤᱨ ᱤᱥᱤᱱ ᱵᱟᱥᱟᱝ ᱟᱹᱰᱤ ᱯᱨᱚᱵᱞᱮᱢ ᱨᱮ ᱦᱮᱱᱟᱜ ᱞᱤᱧᱟ ᱟᱞᱤᱧ
ᱟᱪᱷᱟ ᱛᱟᱦᱚᱞᱮ ᱟᱹᱰᱤ ᱟᱱᱟᱴ ᱮᱴᱠᱮᱴᱚᱬᱮ ᱛᱟᱞᱟᱛᱮ ᱯᱮ ᱚᱞ ᱯᱟᱲᱦᱟᱜ ᱠᱟᱱᱟ᱾
ᱦᱮᱸ ᱦᱮᱸ
ᱟᱪᱷᱟ ᱛᱟᱦᱚᱞᱮ ᱱᱚᱜᱼᱚᱭ ᱡᱮ ᱢᱮᱥ ᱠᱚᱨᱮ ᱢᱮᱱᱟᱜ ᱯᱮᱭᱟ ᱛᱟᱦᱚᱞᱮ ᱤᱥᱤᱱ ᱵᱟᱥᱟᱝ ᱫᱚ ᱱᱤᱡᱮ ᱛᱮᱜᱮ ᱛᱚ
ᱦᱮᱸ ᱤᱥᱤᱱ ᱵᱟᱥᱟᱝ ᱫᱚ ᱧᱩᱛ
ᱟᱪᱷᱟ ᱾
ᱟᱫᱚ ᱦᱮᱸ ᱞᱟᱭᱵᱮᱱ ᱟᱢᱫᱚ ᱟᱢ ᱫᱚ ᱪᱮᱫᱽ ᱪᱤᱠᱟᱢ ᱛᱟᱦᱮᱸᱱ ᱠᱟᱱᱟ
ᱟᱞᱮ ᱫᱚ ᱠᱷᱟ ᱦᱳᱥᱴᱮᱞ ᱨᱮᱞᱮ ᱛᱟᱦᱮᱱᱟ
ᱚᱻ
ᱟᱨ ᱛᱟᱦᱚᱞᱮ ᱢᱮᱥ ᱵᱷᱟᱲᱟ ᱚᱠᱟ ᱞᱮᱠᱟ ᱠᱚ ᱦᱟᱛᱟᱣᱮᱫ ᱛᱟᱯᱮᱭᱟ ᱟᱯᱮ ᱥᱮᱫ?
ᱟ ᱢᱮᱥ ᱯᱟᱞᱟ ᱛᱚ ᱩᱱᱟᱹᱜ ᱫᱚ ᱵᱟᱰᱟᱭ ᱵᱟᱹᱱᱩᱜ ᱟᱛᱚ ᱟᱫᱚ ᱡᱟᱦᱟᱸᱭ ᱢᱮᱥ ᱨᱤᱱᱤ ᱢᱟᱹᱞᱤᱠ ᱦᱮᱱᱟᱭᱟ᱾ ᱩᱱᱤ ᱫᱚ ᱤᱧ ᱵᱟᱵᱟ ᱦᱟᱜ ᱫᱚ ᱜᱷᱚᱱᱴᱟ ᱠᱟᱱᱟ ᱦᱮᱸᱛᱚ ᱟᱠᱤᱱ ᱢᱚᱫᱽᱫᱷᱮ ᱨᱮᱜᱮᱦᱟᱸᱜ ᱯᱚᱭᱥᱟ ᱨᱮᱱᱟᱜ ᱞᱮᱱᱫᱮᱱ ᱫᱚ ᱦᱩᱭᱩᱜ ᱛᱮ
ᱚᱻ ᱛᱟᱦᱚᱞᱮ ᱟᱢ ᱫᱚ ᱠᱷᱟᱡ ᱵᱟᱭᱤᱠ
ᱦᱮᱸ ᱵᱟᱝ ᱵᱟᱝ ᱤᱧ ᱫᱚ ᱩᱱᱟᱹᱜ ᱵᱟᱝ ᱚᱝᱠᱟᱭᱟᱹᱧ
ᱟᱡ ᱦᱮᱸ ᱱᱟᱯᱟᱭ ᱜᱮ ᱛᱟᱦᱞᱮ ᱟᱨ ᱛᱟᱦᱞᱮ ᱢᱮᱥ ᱨᱮ ᱛᱟᱦᱮᱸ ᱠᱟᱛᱮᱜ ᱚᱞ ᱯᱟᱲᱦᱟᱣ ᱠᱚ ᱚᱠᱟᱞᱮᱠᱟ ᱪᱟᱞᱟᱜ ᱠᱟᱱ ᱛᱟᱢᱟ
ᱢᱮᱥ ᱨᱮ ᱛᱟᱦᱮᱸ ᱠᱚᱨᱛᱮ ᱜᱮᱞᱮ ᱟᱹᱰᱤ ᱞᱮᱠᱟᱱ ᱟᱱᱟᱴ ᱦᱚᱸ ᱛᱟᱦᱮᱱ ᱜᱮᱭᱟ ᱮᱴᱠᱮᱴᱚᱬᱮ ᱛᱟᱦᱮᱱ ᱜᱮᱭᱟ ᱚᱱᱟ ᱥᱟᱶᱛᱮ ᱯᱟᱲᱦᱟᱣ ᱢᱤᱫ ᱥᱟᱶᱛᱮ ᱡᱩᱫᱤ ᱡᱩᱢᱤᱫ ᱛᱮ ᱯᱟᱲᱦᱟᱣ ᱞᱮᱠᱷᱟᱱ ᱚᱱᱟ ᱯᱟᱲᱦᱟᱣ ᱫᱚ ᱢᱚᱱᱳᱡᱳᱜᱽ ᱛᱮ ᱜᱟᱱᱚᱜᱼᱟ ᱥᱮ ᱵᱚᱦᱚᱜ ᱨᱮ ᱵᱷᱟᱜᱤ ᱴᱷᱤᱠ ᱵᱚᱞᱚᱱᱟ
ᱦᱮᱸ
ᱟᱫᱚ ᱚᱱᱟᱦᱚᱸ ᱵᱷᱟᱜᱤ ᱫᱤᱠ ᱫᱤᱭᱮ ᱦᱮᱱᱟᱜᱼᱟ ᱡᱮ ᱚᱞᱚᱜ ᱯᱟᱲᱦᱟᱣ ᱡᱩᱛ ᱛᱮᱜᱮ ᱪᱟᱞᱟᱜ ᱠᱟᱱᱟ ᱟᱫᱚ ᱚᱱᱟ ᱥᱟᱶᱛᱮ ᱡᱟᱦᱟᱸ ᱜᱷᱟᱹᱴᱛᱤ ᱦᱚᱸ ᱦᱮᱱᱟᱜᱼᱟ ᱤᱥᱤᱱ ᱵᱟᱥᱟᱝ ᱨᱮᱱᱟᱜ
ᱦᱮᱸ
ᱤᱥᱤᱱ ᱵᱟᱥᱟᱝ ᱱᱟᱦᱟᱜ ᱟᱫᱚ ᱡᱟᱦᱟᱸ ᱵᱟᱝ ᱧᱟᱢᱚᱜ ᱠᱟᱱᱟ ᱢᱟᱨᱠᱮᱴ ᱠᱚᱨᱮ ᱚᱱᱟ ᱨᱮᱱᱟᱜ ᱟᱱᱟᱴ ᱦᱮᱱᱟᱜᱼᱟ ᱡᱚᱢ ᱧᱩᱣᱟᱜ
ᱟᱪᱪᱷᱟ ᱜᱚᱜ ᱦᱮᱸ ᱜᱚᱢᱠᱮ ᱛᱟᱦᱚᱞᱮ ᱜᱚᱝᱠᱮ ᱟᱢ ᱫᱚ ᱦᱟᱸᱜ ᱠᱷᱟᱡ ᱤᱭᱟᱹ ᱪᱮᱫ ᱛᱮᱢ ᱯᱟᱲᱦᱟᱜ ᱜᱮᱭᱟ ᱢᱟᱱᱮ ᱵᱟᱝᱞᱟ ᱢᱤᱰᱤᱭᱟᱢ ᱛᱮᱥᱮ ᱥᱟᱱᱛ ᱥᱟᱱᱛᱟᱞᱤ ᱢᱤᱰᱤᱭᱟᱢ ᱛᱮ ᱥᱮ ᱦᱤᱱᱫᱤ ᱢᱤᱰᱤᱭᱟᱢ ᱛᱮ ᱥᱮ ᱩᱲᱤᱭᱟ ᱥᱮ ᱤᱝᱞᱤᱥ ᱢᱤᱰᱤᱭᱟᱢ ᱛᱮ
ᱤᱧ ᱫᱚ ᱥᱟᱱᱛᱟᱞᱤ ᱢᱤᱰᱤᱭᱟᱢ ᱛᱮᱜᱮ ᱯᱟᱲᱦᱟᱜ ᱜᱤᱭᱟᱹᱧ, ᱟᱫᱚ ᱡᱟᱦᱟᱸ ᱢᱤᱰᱤᱭᱟᱢ ᱛᱟᱞᱟᱛᱮ ᱟᱹᱰᱤ ᱜᱤ ᱠᱚᱢ ᱜᱮ ᱦᱮᱱᱟᱜ-ᱟ ᱛᱚ ᱚᱞᱚᱜ ᱯᱟᱲᱦᱟᱣ ᱰᱟᱦᱟᱨ ᱫᱚ ᱚᱱᱟ ᱚᱱᱟ ᱚᱱᱟ ᱥᱟᱶᱛᱮᱦᱚᱸ ᱠᱟᱹᱴᱤᱡ ᱵᱟᱝᱞᱟ ᱦᱚᱸ ᱧᱮᱞ ᱦᱩᱭᱩᱜ ᱠᱟᱱᱟ ᱡᱮᱦᱮᱛᱩ ᱟᱵᱚ ᱵᱮᱝᱜᱚᱞ ᱨᱮ ᱟᱵᱚ ᱦᱮᱱᱟᱜ ᱵᱚᱱᱟ
ᱦᱮᱸ
ᱛᱚᱜ ᱯᱟᱲᱦᱟᱣ ᱫᱚ ᱥᱟᱱᱛᱟᱞ ᱛᱮᱜᱮᱢ ᱯᱟᱲᱦᱟᱜ ᱠᱟᱱᱟ
ᱟᱪᱷᱟ ᱛᱟᱦᱞᱮ ᱱᱚᱜ-ᱚᱭ ᱡᱮ ᱥᱟᱱᱛᱟᱞᱤ ᱢᱤᱰᱤᱭᱟᱢ ᱛᱮᱢ ᱯᱟᱲᱦᱟᱜ ᱠᱟᱱᱟ ᱛᱟᱦᱚᱞᱮ ᱱᱚᱣᱟ ᱯᱟᱲᱦᱟᱣ ᱨᱮᱱᱟᱜ ᱠᱷᱟᱡ ᱢᱟᱱᱮ ᱜᱚᱝᱠᱮ ᱠᱚ ᱚᱠᱟ ᱞᱮᱠᱟ ᱢᱮᱱᱟᱜ ᱠᱚᱣᱟ, ᱱᱚᱣᱟ ᱵᱟᱨᱮᱛᱮ ᱢᱟ ᱞᱟᱹᱭ ᱛᱟᱞᱟᱝ ᱢᱮ
ᱦᱮᱸ ᱜᱚᱝᱠᱮ ᱫᱚ ᱡᱟᱦᱟᱸ ᱯᱟᱲᱦᱟᱣ ᱟᱹᱰᱤ ᱡᱩᱛᱤᱧ ᱞᱟᱹᱭᱟ ᱚᱱᱠᱟ ᱦᱚᱸ ᱵᱟᱝ ᱟᱹᱰᱤ ᱜᱷᱟᱴᱛᱤ ᱨᱮᱜᱮ ᱦᱮᱱᱟᱜ ᱠᱚᱣᱟ
ᱦᱮᱸ
ᱮᱸ ᱤᱧ ᱫᱚ ᱢᱤᱫᱴᱮᱱ ᱜᱮ ᱜᱚᱝᱠᱮ ᱵᱟᱭᱟ ᱢᱮᱫᱴᱮ ᱢᱮᱰᱚᱢᱤᱧ ᱧᱮᱞ ᱠᱟᱫᱮᱭᱟ ᱟᱨ ᱢᱤᱫᱴᱟᱝ ᱜᱚᱢᱠᱮ ᱩᱱᱠᱤᱱ ᱜᱮ ᱦᱮᱱᱟᱜ ᱠᱤᱱᱟ ᱟᱨ ᱠᱤᱪᱷᱩ ᱦᱮᱞᱯ ᱨᱮ ᱠᱤᱪᱷᱩ ᱦᱮᱱᱟᱜ ᱠᱚᱣᱟ ᱠᱟᱹᱴᱤᱡ ᱥᱤᱱᱤᱭᱟᱨ ᱫᱟᱫᱟ ᱛᱟᱠᱚ ᱩᱱᱠᱩᱜᱮ ᱦᱮᱞᱯ ᱠᱚᱜᱮᱭᱟᱵᱚᱱ ᱟᱞᱮ ᱚᱞᱚᱜ ᱯᱟᱲᱦᱟᱣ ᱨᱮ
ᱟᱪᱪᱷᱟ ᱛᱟᱦᱞᱮ ᱱᱚᱜ-ᱚ ᱱᱚᱝᱠᱟ ᱠᱟᱛᱮᱜ ᱡᱤᱭᱚᱱ ᱠᱚᱫᱚ ᱪᱟᱞᱟᱜ ᱠᱟᱱᱟ ᱠᱷᱟᱡ
ᱦᱮᱸ ᱦᱮᱸ ᱛᱟᱦᱞᱮ ᱟᱵᱤᱱᱟᱜ ᱯᱟᱲᱦᱟᱣ ᱫᱚ ᱪᱮᱠᱟ ᱪᱟᱞᱟᱜ ᱠᱟᱱᱟ
ᱦᱮᱸ ᱟᱞᱤᱧ ᱦᱚᱸ ᱯᱟᱲᱦᱟᱣ ᱫᱚ ᱦᱟᱸᱜ ᱠᱷᱟᱡ ᱤᱭᱟᱹ ᱢᱩᱪᱟᱹᱫ ᱞᱮᱠᱟ ᱜᱮ ᱦᱟᱸᱜ ᱠᱷᱟᱡ ᱡᱟᱦᱟᱸ ᱯᱟᱲᱦᱟᱣ ᱪᱮᱫ ᱞᱮᱠᱟᱜᱮ ᱟᱹᱞᱤᱧ ᱦᱚᱸ ᱚᱝᱠᱟ ᱠᱷᱟᱡ ᱤᱭᱟᱹ ᱚᱱᱠᱟᱱᱟᱜ ᱤᱭᱟᱹ ᱠᱚᱞᱤᱧ ᱯᱟᱸᱡᱟ ᱵᱟᱲᱟᱭᱮᱫᱼᱟ ᱡᱟᱦᱟᱸ ᱢᱟᱨᱟᱝ ᱢᱟᱨᱟᱝ ᱟᱝ ᱦᱩᱫᱟᱹ ᱠᱚᱨᱮ ᱫᱟᱣ ᱠᱚ ᱧᱟᱢᱚᱜᱼᱟ ᱚᱱᱠᱟᱱᱟᱜ ᱨᱮ ᱠᱷᱟᱡ ᱤᱭᱟᱹ ᱨᱮ ᱠᱩᱨᱩᱢᱩᱴᱩ ᱨᱮ ᱢᱮᱱᱟᱜ ᱞᱤᱧᱟᱹ ᱛᱤᱱᱟᱹᱜ ᱴᱟᱜ ᱜᱟᱱᱚᱜ ᱠᱟᱱᱟ ᱥᱮ ᱵᱟᱝ ᱠᱷᱟᱡ ᱱᱚᱣᱟ ᱧᱮᱞ ᱵᱟᱲᱟ ᱦᱩᱭᱩᱜ ᱠᱟᱱᱟ
ᱚ ᱟᱫᱚ ᱯᱟᱲᱦᱟᱣ ᱥᱟᱶ ᱚ ᱛᱮᱦᱮᱧ ᱮᱴᱟᱜ ᱡᱟᱦᱟᱱᱟᱜ ᱠᱟᱹᱢᱤ ᱵᱤᱱ ᱠᱚᱨᱟᱣᱮᱫᱟ ᱥᱮ
ᱠᱟᱹᱢᱤ ᱫᱚ ᱯᱟᱴ ᱴᱟᱭᱤᱢ ᱢᱮᱱᱟᱜ ᱠᱷᱟᱭᱡ ᱚᱱᱠᱟ ᱫᱚ ᱥᱚᱯᱤᱝ ᱢᱚᱞ ᱨᱮᱜᱮ ᱠᱟᱹᱢᱤ ᱵᱟᱲᱟ ᱦᱩᱭᱩᱜᱼᱟ
ᱚ
ᱟᱫᱚ ᱵᱟᱝᱠᱷᱟᱱ ᱚᱝᱠᱟ ᱫᱚ ᱠᱟᱹᱢᱤ ᱫᱚ ᱵᱟᱝᱠᱷᱟᱡ ᱴᱟᱭᱤᱢ ᱠᱚ ᱵᱟᱝ ᱧᱟᱢᱚᱜ ᱠᱟᱱᱟ ᱢᱟᱱᱮ ᱴᱟᱤᱢ ᱠᱚ ᱵᱟᱝ ᱧᱟᱢᱚᱜᱟ ᱠᱟᱱᱟ ᱢᱟᱱᱮ ᱦᱟᱱᱛᱮ ᱱᱷᱟᱛᱮᱱᱟᱜ ᱢᱮᱱᱴᱮᱱ ᱠᱟᱛᱮ ᱪᱟᱞᱟᱣ ᱵᱟᱲᱟ ᱦᱩᱭᱩᱜ ᱠᱟᱱᱟ ᱚᱲᱟᱜ ᱠᱷᱚᱱᱟᱜ ᱦᱚᱸ ᱛᱚ ᱠᱷᱚᱨᱪᱟ ᱛᱤᱱ ᱫᱤᱱ ᱠᱚ ᱮᱢ ᱫᱟᱲᱮᱭᱟᱜᱼᱟ
ᱦᱮᱸ ᱚᱱᱟ ᱦᱚᱸᱛᱚ ᱚᱲᱟᱜ ᱥᱟᱢᱵᱞᱟᱣ ᱫᱚ ᱟᱹᱰᱤ ᱢᱩᱥᱠᱤᱞ ᱜᱮᱭᱟ ᱛᱚ ᱱᱤᱡᱮᱨᱟᱜ ᱯᱚᱠᱮᱴ ᱢᱟ ᱦᱮᱸ ᱚᱱᱟ ᱜᱮᱛᱚ ᱱᱤᱡᱮᱨᱟᱜ ᱠᱷᱚᱨᱪᱟ ᱱᱤᱡᱮ ᱦᱚᱸᱛᱚ ᱧᱮᱞ ᱫᱚᱨᱠᱟᱨᱚᱜᱼᱟ
ᱦᱮᱸ ᱦᱮᱸ ᱱᱚᱜ-ᱚ ᱱᱚᱝᱠᱟ ᱟᱨ ᱱᱤᱛᱚᱜ ᱩᱢᱮᱨ ᱠᱚᱦᱚᱸ ᱟᱹᱰᱤ ᱩᱥᱛᱟᱹᱨ ᱦᱭᱟ ᱟᱠᱟᱱᱟ ᱢᱮᱱᱠᱷᱟᱱ ᱚᱲᱟᱜ ᱦᱚᱲ ᱫᱚ ᱜᱚᱲᱚ ᱛᱤᱱᱟᱹᱜ ᱫᱤᱱ ᱠᱚ ᱮᱢᱚᱜᱼᱟ
ᱦᱮᱸ
ᱟᱪᱪᱷᱟ ᱜᱚᱝᱠᱮ ᱛᱟᱦᱞᱮ ᱟᱹᱵᱤᱱ ᱡᱮ ᱱᱚᱣᱟ ᱥᱟᱱᱛᱟᱞᱤ ᱢᱤᱰᱤᱭᱟᱢ ᱛᱮᱵᱮᱱ ᱯᱟᱲᱦᱟᱜ ᱠᱟᱱᱟ ᱚᱠᱟ ᱞᱮᱠᱟ ᱵᱤᱱ ᱟᱹᱭᱠᱟᱹᱣᱫᱟ ᱱᱚᱣᱟᱛᱮ ᱯᱟᱲᱦᱟᱣ ᱠᱟᱛᱮᱫ ᱛᱮᱫ ᱢᱟ ᱞᱟᱹᱭ ᱢᱮ ᱱᱚᱣᱟ ᱵᱟᱨᱮᱛᱮ
ᱦᱮᱸ ᱚᱱᱟ ᱫᱚ ᱟᱹᱰᱤ ᱢᱚᱸᱡᱽ ᱜᱮᱭᱟ ᱤᱧᱟᱹᱜ ᱮᱸᱻ ᱡᱟᱦᱟᱸ ᱡᱟᱱᱟᱢ ᱟᱲᱟᱝ ᱫᱤᱱ ᱚᱞᱚᱜ ᱠᱟᱱᱟ ᱚᱱᱟ ᱟᱹᱰᱤ ᱨᱟᱹᱥᱠᱟᱹ ᱨᱮᱱᱟᱜ ᱠᱟᱛᱷᱟ ᱜᱮ ᱠᱟᱱᱟ
ᱦᱮᱸ
ᱟᱫᱚ ᱚᱱᱟ ᱟᱲᱟᱝ ᱫᱚ ᱟᱹᱰᱤ ᱱᱟᱣᱟ ᱜᱮᱭᱟ ᱛᱚ, ᱚᱱᱟ ᱟᱲᱟᱝ ᱟᱲᱟᱝ ᱫᱚ ᱢᱟᱰᱮᱭ ᱜᱮᱭᱟ ᱡᱟᱱᱟᱢ ᱠᱷᱚᱱ ᱜᱤᱧ ᱧᱟᱢ ᱦᱮᱸ ᱠᱤᱱᱛᱩ ᱡᱟᱦᱟᱸ ᱚᱞᱚᱜ ᱯᱟᱲᱦᱟᱣ ᱨᱮᱭᱟᱜ ᱡᱟᱦᱟᱸ ᱪᱤᱠᱤ ᱠᱚ ᱦᱮᱱᱟᱜᱼᱟ ᱚᱱᱟ ᱚᱱᱟ ᱫᱚ ᱟᱹᱰᱤ ᱜᱷᱟᱴᱛᱤ ᱥᱮ ᱟᱹᱰᱤ ᱫᱮᱨᱤ ᱛᱤᱧ ᱧᱟᱢ ᱟᱠᱟᱜᱼᱟ ᱚᱱᱟ ᱠᱷᱟᱹᱛᱤᱨ ᱛᱮ ᱱᱤᱛᱚᱜ ᱫᱚ ᱟᱫᱚ ᱢᱚᱸᱡᱽ ᱜᱮ ᱵᱩᱡᱷᱟᱹᱣᱜ ᱠᱟᱱᱟ ᱟᱫᱚ ᱠᱤᱪᱷᱩ ᱟᱱᱟᱴ ᱦᱚᱸ ᱦᱮᱱᱟᱜᱼᱟ ᱡᱮᱢᱚᱱ ᱟᱹᱰᱤᱜᱟᱱ ᱟᱹᱲᱟᱹ ᱜᱮ ᱵᱟᱰᱟᱭ ᱵᱟᱹᱱᱩᱜᱼᱟ
ᱦᱮᱸ
ᱥᱮ ᱟᱲᱮ ᱨᱮᱱᱟᱜ ᱡᱟᱦᱟᱸ ᱮᱴᱟᱜ ᱵᱷᱟᱥᱟ ᱨᱮᱱᱟᱜ ᱟᱢ ᱠᱟᱛᱷᱟ ᱠᱚ ᱢᱮᱱᱟᱜᱼᱟ ᱚᱱᱟ ᱨᱮᱱᱟᱜ ᱵᱟᱝᱞᱟ ᱢᱮᱱᱮᱫ ᱠᱚᱫᱚ ᱵᱟᱹᱱᱩᱜᱼᱟ ᱤᱭᱟᱹ ᱥᱟᱱᱛᱟᱞᱤ ᱢᱮᱱᱮᱫ ᱠᱚᱫᱚ ᱵᱟᱹᱱᱩᱜᱼᱟ ᱟᱫᱚ ᱚᱱᱟ ᱠᱚᱨᱮ ᱟᱨ ᱠᱟᱴᱤᱡ ᱮᱴᱠᱮᱴᱚᱬᱮ ᱫᱚ ᱦᱮᱱᱟᱜ ᱜᱮᱭᱟ
ᱦᱮᱸ ᱢᱮᱱᱠᱷᱟᱱ ᱱᱚᱜᱼᱚᱭ ᱡᱮ ᱮᱴᱠᱮᱴᱚᱬᱮ ᱢᱮᱱᱟᱜᱼᱟ ᱱᱚᱣᱟ ᱟᱢ ᱦᱟᱯᱮᱱ ᱫᱤᱱᱮᱢ ᱵᱩᱡᱷᱟᱹᱣᱫᱟ ᱡᱮ ᱱᱚᱣᱟ ᱨᱮᱱᱟᱜ ᱤᱭᱟᱹ ᱥᱳᱞᱤᱭᱩᱭᱮᱥᱚᱱ ᱦᱩᱭ ᱫᱟᱲᱮᱭᱟᱜᱼᱟ ᱥᱮ ᱚᱱᱟ ᱯᱷᱟᱭ ᱯᱷᱟᱭᱥᱟᱞᱟ ᱜᱟᱱᱚᱜᱼᱟ
ᱦᱮᱸ ᱚᱱᱟ ᱥᱚᱞᱤᱭᱩᱭᱮᱥᱚᱱ ᱫᱚ ᱜᱟᱱ ᱫᱚ ᱜᱟᱱᱚᱜᱼᱟ ᱟᱫᱚ ᱠᱚᱨᱟᱣ ᱦᱩᱭᱩᱜᱼᱟ ᱟᱫᱚ ᱱᱮᱛᱟᱨ ᱫᱚ ᱧᱮᱞᱮᱫ ᱠᱚ ᱡᱟᱦᱟᱸ ᱮᱸᱻ ᱚᱠᱟᱨᱮ ᱤᱥᱠᱩᱞ ᱥᱮ ᱠᱚᱞᱮᱡᱽ ᱦᱮᱱᱟᱜᱼᱟ ᱮᱸᱜᱻ ᱡᱮᱢᱚᱱ ᱟᱵᱚ ᱵᱮᱝᱜᱚᱞ ᱨᱮ ᱦᱮᱱᱟᱜ ᱵᱚᱱᱟ ᱟᱫᱚ ᱡᱟᱦᱟᱸ ᱨᱮᱱᱟᱜ ᱥᱟᱱ ᱥᱟᱱᱛᱟᱞᱤ ᱤᱭᱟᱹ ᱵᱟᱹᱱᱩᱜᱼᱟ ᱮᱸᱜ ᱢᱤᱱᱤᱝ ᱵᱟᱹᱱᱩᱜᱼᱟ ᱚᱱᱟᱜᱮ ᱵᱟᱝᱞᱟ ᱜᱮᱵᱚᱱ ᱵᱮᱵᱚᱦᱟᱨ ᱮᱫᱟ ᱟᱻ
ᱦᱮᱸ
ᱥᱮ ᱚᱠᱚᱭ ᱩᱰᱤᱭᱳ ᱨᱮ ᱦᱮᱱᱟᱜ ᱠᱚᱣᱟ ᱩᱰᱤᱴ ᱩᱱᱠᱩ ᱫᱚ ᱩᱭ ᱩᱲᱤᱭᱟᱹ ᱜᱮᱠᱚ ᱵᱮᱵᱚᱦᱟᱨᱮᱫᱟ ᱚᱱᱟ ᱨᱮᱱᱟᱜ ᱢᱤᱱᱤᱝ ᱫᱚ ᱥᱟᱱᱛᱟᱞᱤ ᱵᱟᱠᱚ ᱵᱟᱰᱟᱭᱟ ᱛᱚ
ᱦᱮᱸ ᱦᱮᱸ
ᱦᱚᱸ ᱚᱝᱠᱟ ᱜᱮ
ᱦᱳᱭ ᱜᱚᱝᱠᱮ ᱱᱚᱜᱼᱚ ᱱᱚᱝᱠᱟ ᱜᱮ ᱟᱞᱤᱧ ᱦᱚᱸ ᱠᱤᱪᱷᱩ ᱜᱟᱱ ᱫᱚ ᱦᱟᱸᱜ ᱠᱷᱟᱡ ᱚᱞᱪᱤᱠᱤ ᱫᱚᱞᱤᱧ ᱵᱟᱲᱟᱭ ᱠᱮᱭᱟ ᱢᱟᱱᱮ ᱵᱟᱲᱟᱭ ᱵᱚᱞ ᱛᱚ ᱵᱷᱟᱜᱤ ᱜᱮᱞᱤᱧ ᱵᱟᱲᱟᱭᱟ ᱢᱚᱴᱟᱢᱩᱴᱤ ᱦᱟᱸᱜ ᱠᱷᱟᱡ ᱟᱹᱞᱤᱧ ᱦᱚᱸ ᱢᱟᱱᱮ ᱚᱱᱟ ᱪᱚᱨᱪᱟ ᱨᱮᱞᱤᱧ ᱛᱟᱦᱮᱸ ᱞᱮᱱᱟ ᱛᱟᱯᱚᱨᱮ ᱟᱹᱰᱤ ᱟᱭᱢᱟ ᱡᱟᱭᱜᱟ ᱨᱮᱜᱮ ᱥᱮᱬᱟ ᱦᱚᱪᱚ ᱦᱩᱭ ᱠᱟᱱᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱡᱮ ᱟᱵᱚᱣᱟᱜ ᱢᱤᱫᱴᱟᱱ ᱡᱟᱱᱟᱢ ᱟᱭᱳ ᱛᱟᱦᱮᱱ ᱛᱩᱞᱩᱡ ᱫᱚ ᱟᱠᱷᱟᱡ ᱤᱭᱟᱹ ᱩᱱᱤ ᱜᱮᱵᱚᱱ ᱫᱩᱞᱟᱹᱲᱟᱭ ᱠᱷᱟᱱ ᱥᱮ ᱟᱹᱰᱤ ᱱᱟᱯᱟᱭᱚᱜᱼᱟ ᱮᱴᱟᱜ ᱟᱭᱳ ᱦᱚᱵᱚᱱ ᱫᱩᱞᱟᱹᱲᱟᱭᱟ ᱥᱮ ᱮᱴᱟᱜ ᱞᱤᱯᱤ ᱦᱚᱸᱵᱚᱱ ᱫᱩᱞᱟᱹᱲᱟᱜᱼᱟ ᱮᱱᱠᱷᱟᱱ ᱡᱟᱱᱟᱢ ᱟᱭᱩ ᱨᱮ ᱚᱠᱟᱞᱮᱠᱟ ᱨᱚᱲᱟ ᱚᱱᱠᱟ ᱜᱮᱢ ᱚᱞᱟ ᱢᱟᱱᱮ ᱮᱴᱟᱜᱟᱜ ᱫᱚ ᱢᱟᱱᱮ ᱠᱟᱹᱴᱤᱡ ᱠᱟᱹᱴᱤᱡ ᱟᱞᱟᱫᱟᱜ ᱠᱟᱱᱟ ᱥᱮ
ᱦᱮᱸ
ᱱᱚᱜᱼᱚ ᱱᱚᱝᱠᱟ ᱟᱫᱚ ᱚᱱᱟᱛᱮ ᱟᱹᱰᱤ ᱟᱭᱢᱟ ᱡᱟᱭᱜᱟ ᱨᱮ ᱠᱷᱟᱱᱡ ᱠᱟᱹᱴᱤᱡ ᱠᱟᱹᱴᱤᱡ ᱮᱢᱟᱹᱭ ᱵᱟᱹᱵᱩ ᱛᱟᱠᱚ ᱥᱮ ᱟᱠᱲᱟᱣ ᱦᱚᱪᱚ ᱦᱩᱭᱱᱟ ᱡᱮ ᱱᱚᱣᱟ ᱫᱚ ᱟᱵᱚᱣᱟᱜ ᱦᱟᱸᱜ ᱠᱷᱟᱡ ᱪᱤᱠᱤ ᱠᱟᱱᱟ ᱥᱮ ᱤᱭᱟᱹ ᱠᱟᱱᱟ ᱟᱵᱚᱣᱟᱜ ᱢᱮᱫ ᱢᱟᱨᱥᱟᱞ ᱱᱚᱣᱟ ᱛᱮᱜᱮ ᱦᱟᱯᱮᱱ ᱫᱤᱱ ᱦᱩᱭᱩᱜᱼᱟ ᱱᱤᱛᱳᱜ ᱮᱴᱠᱮᱴᱚᱬᱮ ᱦᱩᱭᱩᱜ ᱠᱟᱱᱟ ᱢᱮᱱᱠᱷᱟᱱ ᱦᱟᱯᱮᱱ ᱫᱤᱱ ᱱᱚᱣᱟ ᱛᱮᱜᱮ ᱢᱮᱸᱫᱼᱮ ᱢᱟᱨᱥᱟᱞᱟ ᱟᱹᱞᱤᱧᱟᱜ ᱟᱥᱟ ᱵᱷᱚᱨᱥᱟ ᱛᱟᱦᱮᱱ ᱠᱟᱱᱟ ᱟᱸᱠᱷᱟᱱ
ᱦᱮᱸ ᱚᱱᱟ ᱫᱚ ᱟᱹᱰᱤ ᱡᱩᱛ ᱠᱟᱛᱷᱟ ᱵᱤᱱ ᱞᱟᱹᱭ ᱠᱟᱜ-ᱟ᱾ ᱟᱫᱚ ᱯᱟᱨᱦᱟᱴ ᱦᱟᱴ ᱫᱚ ᱟᱵᱚᱭᱟᱜ ᱫᱚ ᱮᱱᱠᱷᱟᱱ ᱪᱟᱞᱟᱜ ᱜᱮᱭᱟ᱾ ᱟᱫᱚ ᱚᱱᱟ ᱥᱟᱶᱛᱮ ᱯᱟᱲᱦᱟᱣ ᱢᱩᱪᱟᱹᱫ ᱠᱟᱛᱮ ᱪᱮᱫ ᱵᱚᱱ ᱠᱚᱨᱟᱣ ᱫᱟ ᱟᱵᱚ ᱫᱚ?
ᱯᱟᱲᱦᱟᱣ ᱢᱩᱪᱟᱹᱫ ᱞᱟᱹᱜᱤᱫ
ᱦᱮᱸ ᱵᱟᱝ ᱯᱟᱲᱦᱟᱣ ᱢᱩᱪᱟᱹᱫ ᱠᱟᱛᱮᱜ ᱡᱟᱦᱱᱟᱜ ᱯᱮᱞᱮᱱ ᱠᱚ ᱦᱮᱱᱟᱜ ᱟᱠᱟᱫ ᱛᱟᱢᱟ ᱥᱮ?
ᱦᱮᱸ ᱯᱮᱞᱮᱱ ᱠᱚᱫᱚ ᱦᱟᱸᱜ ᱠᱷᱟᱱᱡ ᱢᱮᱱᱟᱜᱼᱟ, ᱮᱠᱪᱩᱭᱮᱞᱤ ᱱᱚᱜᱼᱚᱭ ᱛᱚ ᱧᱮᱞᱚᱜ ᱠᱟᱱᱟ ᱟᱵᱚ ᱥᱟᱱᱛᱟᱞᱤ ᱢᱤᱰᱤᱭᱟᱢ ᱛᱮ ᱵᱟᱠᱷᱟᱡ ᱡᱷᱚᱛᱚ ᱜᱮ ᱦᱟᱸᱠᱷᱟᱡ᱾ ᱪᱟᱹᱞᱩ ᱠᱟᱱᱟ, ᱚᱱᱟᱛᱮ ᱠᱚᱞᱮᱡᱽ ᱦᱚᱸ ᱪᱟᱹᱞᱩ ᱠᱟᱱᱟ, ᱛᱟᱨᱯᱚᱨᱮ ᱮᱢ ᱮ ᱦᱚᱸ ᱪᱟᱹᱞᱩᱜ ᱠᱟᱱᱟ᱾ ᱦᱟᱯᱮᱱ ᱫᱤᱱ ᱵᱤᱭᱮᱰ ᱦᱚᱸ ᱦᱩᱭᱩᱜᱼᱟ, ᱚᱱᱟ ᱯᱚᱨᱮ ᱮᱥᱮᱥᱥᱤ ᱮᱠᱡᱟᱢ ᱚᱱᱟᱨᱮ ᱫᱩᱲᱩᱵ ᱜᱟᱱᱚᱜ-ᱟ ᱦᱮᱸᱥᱮ, ᱦᱮᱸ ᱥᱟᱱᱛᱟᱞᱤ ᱢᱤᱰᱤᱭᱟᱢ ᱛᱮᱜᱮ ᱦᱟᱯᱮᱱ ᱫᱤᱱ ᱦᱩᱭᱩᱜᱼᱟ ᱢᱮᱱᱠᱷᱟᱱ ᱚᱠ ᱚᱠᱛᱚ ᱞᱟᱜᱟᱜ-ᱟ ᱥᱮ ᱡᱟᱸᱦᱟᱱᱟᱜ ᱢᱤᱫᱴᱟᱝ ᱡᱤᱱᱤᱥ ᱠᱚᱭ ᱠᱚᱨᱛᱮ ᱜᱮᱞᱮ ᱠᱤᱪᱷᱩ ᱜᱟᱱ ᱚᱠᱛᱚ ᱞᱟᱜᱟᱜ-ᱟ ᱥᱮ᱾
ᱦᱮᱸ ᱦᱮᱸ᱾
ᱟᱫᱚ ᱱᱚᱜ-ᱚ ᱱᱚᱝᱠᱟ ᱛᱟᱞᱟ ᱛᱮ ᱡᱚᱠᱷᱚᱡ ᱟᱹᱰᱤ ᱟᱭᱢᱟ ᱠᱚ ᱯᱟᱹᱴᱷᱩᱣᱟᱹ ᱠᱚ ᱢᱮᱱᱟᱜ ᱠᱚᱣᱟ ᱯᱟᱲᱦᱟᱜ ᱟᱠᱚ ᱠᱚ ᱞᱮᱭᱮᱪᱽ ᱤᱭᱟᱹ ᱮᱢ ᱮ ᱠᱚ ᱠᱚᱨᱟᱣᱮᱫ-ᱟ ᱚᱱᱮ ᱚᱝᱠᱟ᱾
ᱦᱮᱸ᱾
ᱟᱪᱪᱷᱟ ᱜᱚᱝᱠᱮ ᱛᱟᱦᱚᱞᱮ ᱟᱯᱮᱥᱮᱫ ᱚᱱᱠᱟ ᱥᱟᱱᱛᱟᱞᱤ ᱢᱤᱰᱤᱭᱟᱢ ᱤᱥᱠᱩᱞ ᱠᱚᱫᱚ ᱚᱠᱟ ᱞᱮᱠᱟ ᱢᱮᱱᱟᱜ-ᱟ?
ᱟᱞᱮᱭᱟᱜ ᱚᱱᱛᱚ ᱛᱚ ᱥᱟᱱᱛᱟᱞᱤ ᱢᱤᱰᱤᱭᱟᱢ ᱫᱚ, ᱟᱹᱰᱤᱜᱮ ᱠᱚᱢ ᱜᱮ ᱦᱮᱱᱟᱜᱼᱟ᱾
ᱟᱪᱪᱷᱟ᱾
ᱠᱚᱢ ᱦᱮᱸ ᱠᱚᱢ ᱵᱚᱞᱛᱮ ᱡᱟᱦᱟᱸ ᱟᱞᱮᱭᱟᱜ ᱟᱛᱳ ᱫᱷᱟᱨᱮ ᱯᱟᱥᱮ ᱡᱟᱦᱟᱸ ᱮ ᱮᱛᱚᱦᱚᱵ ᱠᱷᱚᱡ ᱡᱟᱦᱟᱸ ᱵᱤᱱᱤᱰ ᱠᱚ ᱵᱤᱱᱤᱰ ᱞᱟᱹᱭᱫᱟᱹᱧ ᱡᱟᱦᱟᱸ ᱤᱥᱠᱩᱞ ᱠᱚ ᱮᱛᱚᱦᱚᱵ ᱜᱮᱭᱟ᱾
ᱦᱮᱸ᱾
ᱦᱮᱸ ᱥᱮ ᱞᱟᱛᱟᱨ ᱞᱮᱵᱮᱞ ᱠᱷᱚᱱᱚᱡ ᱡᱟᱸᱦᱟ ᱥᱤᱠᱷᱱᱟᱹᱛ ᱨᱮᱱᱟᱜ ᱰᱟᱦᱟᱨ ᱚᱱᱟ ᱫᱚ ᱟᱹᱰᱤ ᱠᱚᱢ ᱜᱮ ᱦᱮᱱᱟᱜᱼᱟ᱾
ᱦᱮᱸ ᱦᱮᱠᱷᱟᱡ ᱟᱹᱞᱤᱧ ᱦᱚᱞᱤᱧ ᱧᱮᱞ ᱵᱟᱲᱟᱭᱮᱫ-ᱟ ᱡᱮᱢᱚᱱ ᱱᱚᱣᱟ ᱟᱛᱳ ᱴᱚᱞᱟ ᱠᱚᱨᱮ ᱡᱟᱦᱟᱸ ᱟᱵᱚᱣᱟᱜ ᱯᱨᱟᱭᱢᱟᱨᱤ ᱤᱥᱠᱩᱞ ᱢᱮᱱᱟᱜ-ᱟ ᱱᱚᱣᱟ ᱠᱚᱨᱮ ᱯᱟᱹᱴ ᱯᱟᱹᱴᱷᱩᱣᱟᱹ ᱠᱚ ᱥᱮ ᱢᱟᱹᱭ ᱵᱟᱹᱵᱩ ᱛᱟᱠᱚ ᱟᱹᱰᱤ ᱜᱮ ᱵᱟᱝᱠᱚ ᱯᱟᱲᱦᱟᱣᱮᱫ ᱠᱚᱣᱟ, ᱟᱵᱚᱨᱮᱱ ᱟᱵᱚᱨᱮᱱ ᱜᱟᱨᱡᱮᱱ ᱠᱚᱦᱚᱸ ᱵᱩᱡᱷᱟᱹᱣ ᱫᱚᱨᱠᱟᱨ ᱥᱮ ᱟᱵᱚ ᱤᱭᱟᱹ ᱠᱚ ᱥᱟᱱᱛᱟᱲ ᱠᱚ ᱵᱩᱡᱷᱟᱹᱣ ᱫᱚᱨᱠᱟᱨ ᱡᱮ ᱱᱤᱡᱮᱨᱟᱜ ᱩᱯᱨᱩᱢ ᱫᱚ ᱪᱮᱫ ᱠᱟᱱᱟ ᱟᱢᱟᱜ ᱢᱤᱫᱴᱟᱝ ᱞᱤᱯᱤ ᱥᱮ ᱟᱢᱟᱜ ᱢᱤᱫᱴᱟᱝ ᱤᱭᱟᱹ ᱠᱟᱞᱪᱟᱨ ᱚᱱᱟ ᱠᱚᱛᱮ ᱜᱮᱥᱮ ᱟᱢᱟᱜ ᱩᱯᱨᱩᱢ ᱛᱟᱢ ᱫᱚ᱾
ᱦᱮᱸ ᱮᱠᱫᱚᱢ᱾
ᱟᱫᱚ ᱱᱚᱣᱟ ᱠᱚᱜᱮ ᱡᱩᱫᱤ ᱟᱵᱚ ᱵᱟᱵᱚᱱ ᱡᱚᱜᱟᱣ ᱡᱚᱛᱚᱱᱟ, ᱛᱟᱦᱚᱞᱮ ᱚᱠᱚᱭ ᱡᱚᱜᱟᱣ ᱡᱚᱛᱚᱱᱟ᱾
ᱩᱱᱟᱹᱜ ᱜᱮᱛᱚ ᱱᱚᱣᱟ ᱠᱚᱫᱚ ᱟᱭ ᱤᱫᱤᱜ ᱠᱟᱱᱟ ᱟᱥᱛᱮ ᱟᱥᱛᱮ᱾
ᱦᱮᱸ᱾ ᱱᱚᱣᱟ ᱟᱵᱚ ᱟᱵᱚ ᱛᱮᱜᱮᱵᱚᱱ, ᱟᱫᱮᱜ ᱛᱟᱵᱚᱱᱟ ᱟᱵᱚᱣᱟᱜ ᱩᱯᱨᱢ ᱢᱮᱱᱟᱜ ᱛᱟᱵᱚᱱᱟ ᱱᱤᱛᱚᱜ ᱫᱚ ᱵᱟᱠᱟᱡ ᱱᱚᱣᱟ ᱪᱤᱠᱤ ᱠᱷᱟᱹᱛᱤᱨ ᱛᱮᱜ, ᱤᱧ ᱡᱟᱸᱦᱟ
ᱱᱚᱣᱟ ᱪᱤᱠᱤ ᱦᱚᱸ ᱡᱩᱚᱫᱤ ᱵᱚᱱ ᱟᱫᱟ ᱛᱟᱦᱚᱞᱮ ᱛᱚ ᱟᱵᱚᱣᱟᱜ ᱩᱯᱨᱩᱢ ᱫᱚ ᱵᱟᱝ ᱛᱟᱸᱦᱮᱱ ᱛᱟᱵᱚᱱᱟ᱾
ᱚᱱᱟ ᱜᱮᱛᱚ ᱱᱚᱣᱟ ᱠᱟᱛᱷᱟ ᱠᱚᱫᱚ ᱟᱵᱚᱜᱮ ᱥᱟᱵ ᱫᱚᱦᱚ ᱦᱳᱭᱳᱜ ᱛᱟᱵᱚᱱᱟ᱾
ᱦᱮᱸ
ᱠᱟᱹᱢᱤ ᱠᱟᱱᱟ ᱡᱮ ᱚᱱᱟ ᱫᱚ ᱩ ᱥᱮᱫ ᱵᱚᱱ ᱤᱫᱤᱭᱟ᱾
ᱦᱮᱸ ᱜᱚᱝᱠᱮ ᱦᱮᱰᱯᱷᱳᱱ
ᱦᱮᱸ ᱟᱫᱚ ᱚᱱᱠᱟ ᱛᱮᱜᱮ ᱟᱥᱛᱮ ᱟᱥᱛᱮ ᱛᱮᱜᱮ ᱞᱟᱦᱟ ᱪᱟᱣ ᱦᱮᱸ ᱪᱮᱫ ᱞᱟᱹᱭ ᱫᱟᱢ?
ᱦᱮᱸ ᱚᱱᱠᱟᱱᱟᱜ ᱠᱟᱦᱟᱱᱤ ᱠᱚᱢ ᱠᱩᱥᱤᱭᱟᱜ ᱜᱮᱭᱟ ᱠᱟᱦᱟᱱᱤ ᱚᱱᱚᱬᱦᱮᱸ
ᱦᱮᱸ ᱠᱟᱹᱦᱱᱤ ᱚᱱᱚᱞ ᱨᱮᱫᱚ ᱠᱩᱥᱤ ᱫᱚ ᱠᱩᱥᱤᱭᱟᱜ ᱜᱤᱭᱟᱹᱧ
ᱦᱮᱸ ᱚᱱᱟ ᱠᱚ ᱡᱩᱫᱤ ᱢᱤᱫᱴᱟᱝ ᱢᱤᱫᱴᱟᱝ ᱠᱟᱹᱦᱱᱤ ᱵᱚᱱ ᱧᱮᱞᱟ ᱡᱮᱢᱚᱱ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸᱭ ᱮ ᱚᱞ ᱠᱟᱫ ᱛᱟᱵᱚᱱᱟ ᱟᱹᱰᱤ ᱟᱭᱢᱟ ᱠᱟᱹᱦᱱᱤ ᱠᱚ ᱚᱞ ᱠᱟᱫᱟ ᱠᱤᱝᱵᱟ ᱚᱝᱠᱟᱱᱟᱜ ᱤᱭᱟᱹ ᱠᱚ ᱚᱱᱚᱬᱦᱮᱸ ᱠᱚ ᱚᱞ ᱠᱟᱫᱟ ᱚᱱᱟ ᱠᱚ ᱯᱟᱲᱦᱟᱣ ᱞᱮᱠᱷᱟᱱ ᱥᱮ ᱢᱟᱱᱮ ᱟᱵᱚᱣᱟᱜ ᱦᱚᱲᱢᱚ ᱡᱤᱣᱤ ᱨᱮᱱᱟᱜ ᱢᱟᱭᱟᱝ ᱢᱤᱫᱴᱟᱝ ᱟᱞᱟᱫᱟ ᱢᱤᱫᱴᱟᱝ ᱜᱷᱩᱨᱞᱟᱹᱜᱼᱟ
ᱦᱮᱸ
ᱱᱚᱜᱼᱚ ᱱᱚᱝᱠᱟ ᱧᱮᱞ ᱦᱩᱭ ᱠᱟᱱᱟ
ᱚᱱᱟ ᱛᱮ
ᱛᱟᱦᱞᱮ ᱜᱚᱝᱠᱮ ᱟᱯᱮ ᱠᱚᱞᱮᱡᱽ ᱨᱮ ᱠᱷᱟᱡ ᱛᱤᱱᱟᱹᱜ ᱜᱟᱱ ᱯᱟᱹᱴᱷᱩᱣᱟᱹ ᱢᱮᱱᱟᱜ ᱯᱮᱭᱟ
ᱟᱞᱮ ᱠᱚᱞᱮᱡᱽ ᱟᱭᱢᱟ ᱜᱟᱱ ᱯᱟᱹᱴᱷᱩᱹᱣᱟᱹ ᱦᱮᱱᱟᱜ ᱠᱚᱣᱟ ᱟᱫᱚ ᱮᱴᱟᱜ ᱮᱴᱟᱜ ᱰᱤᱯᱟᱨᱴᱢᱮᱱᱴ ᱦᱮᱱᱟᱜ ᱠᱚᱣᱟ ᱛᱚ ᱟᱫᱚ ᱡᱷᱚᱛᱚ ᱯᱟᱹᱴᱷᱩᱣᱟᱹ ᱨᱮᱱᱟᱜ ᱦᱮᱸ ᱡᱟᱦᱟᱸ ᱚᱝᱠᱟ ᱦᱮᱱᱟᱜᱼᱟ ᱥᱮ ᱛᱤᱱᱟᱹᱜ ᱢᱮᱱᱟᱜᱼᱟ ᱠᱚᱣᱟ ᱩᱱᱟᱹᱜ ᱫᱚ ᱮᱠᱡᱟᱠᱴ ᱫᱚ ᱵᱟᱞᱮ ᱵᱟᱰᱟᱭᱟ
ᱟᱪᱪᱷᱟ ᱦᱳᱭ
ᱛᱚ ᱟᱭᱢᱟ ᱜᱟᱱ ᱜᱮ ᱦᱮᱱᱟᱜ ᱠᱚᱣᱟ
ᱦᱳᱭ ᱛᱟᱞᱦᱮ ᱟᱯᱮᱭᱟᱜ ᱤᱭᱟᱹ ᱰᱤᱯᱟᱨᱢᱮᱱᱴ ᱨᱮ ᱛᱤᱱᱟᱹᱜ ᱢᱮᱱᱟᱜ ᱠᱚᱣᱟ
ᱟᱞᱮ ᱰᱤᱯᱟᱨᱴᱢᱮᱱᱴ ᱨᱮᱫᱚ ᱦᱩᱭᱩᱜᱼᱟ ᱫᱚᱥ ᱡᱚᱱ ᱜᱟᱱ ᱦᱮᱱᱟᱜ ᱠᱚᱣᱟ
ᱟᱪᱪᱷᱟ ᱛᱟᱦᱚᱞᱮ ᱟᱹᱰᱤ ᱜᱮ ᱠᱷᱟᱡ ᱠᱚᱢ ᱜᱮᱭᱟ ᱠᱚ ᱛᱟᱦᱚᱞᱮ ᱜᱚᱝᱠᱮ ᱥᱤᱴ ᱠᱚᱫᱚ ᱛᱤᱱᱟᱹᱜ ᱜᱟᱱ ᱢᱮᱱᱟᱜᱼᱟ ᱢᱮᱫᱴᱟᱝ ᱢᱮᱫᱴᱟᱝ ᱰᱤᱯᱟᱨᱴᱢᱮᱱᱴ ᱨᱮ
ᱢᱤᱫᱴᱮᱱᱴ ᱰᱤᱯᱟᱨᱴᱢᱮᱱᱴ ᱥᱟᱴ ᱴᱤ ᱠᱟᱛᱮᱫ ᱥᱤᱴ ᱛᱟᱸᱦᱮᱱ ᱜᱮᱭᱟ ᱱᱟᱜ ᱡᱟᱦᱟᱧ ᱵᱟᱰᱟᱭ
ᱦᱮᱸ ᱥᱟᱴᱴᱤ ᱠᱟᱛᱮ ᱢᱮᱱᱟᱜᱼᱟ ᱢᱮᱱ ᱠᱷᱟᱱ ᱟᱫᱚ ᱱᱤᱛᱚᱜ ᱯᱟᱹᱴᱷᱩᱣᱟᱹ ᱜᱮ ᱵᱟᱹᱱᱩᱜ
ᱦᱮᱸ ᱯᱟᱴᱷᱩᱣᱟᱹ ᱠᱚᱜᱮ ᱵᱟᱹᱱᱩᱜ
ᱛᱟᱦᱞᱮ ᱜᱚᱝᱠᱮ ᱚᱱᱟ ᱯᱟᱹᱴᱷᱩᱣᱟᱹ ᱵᱟᱝ ᱛᱟᱦᱮᱸ ᱨᱮᱱᱟᱜ ᱠᱟᱨᱚᱱ ᱚᱡᱮ ᱠᱚ ᱠᱟᱹᱴᱤᱡ ᱮᱢ ᱞᱟᱹᱭ ᱫᱟᱲᱮᱭᱟᱜᱼᱟ
ᱦᱮᱸ ᱚᱱᱟ ᱫᱚ ᱡᱟᱦᱟᱸ ᱤᱧᱤᱧ ᱞᱟᱹᱭ ᱠᱮᱫ ᱫᱚ ᱮᱸᱻ ᱡᱟᱦᱟᱸ ᱞᱟᱛᱟᱨ ᱞᱮᱵᱮᱞ ᱠᱷᱚᱡ ᱡᱟᱦᱟᱸ ᱯᱟᱲᱦᱟᱣ ᱮᱛᱚᱦᱚᱵ ᱡᱟᱦᱟᱸ ᱯᱨᱟᱭᱢᱟᱨᱤ ᱠᱷᱚᱡ
ᱦᱮᱸ
ᱟᱫᱚ ᱚᱱᱟᱫᱚ ᱡᱮᱦᱮᱛᱩ ᱵᱟᱹᱱᱩᱜᱼᱟ ᱟᱫᱚ ᱥᱟᱱᱛᱟᱞ ᱡᱮ ᱪᱤᱠᱤ ᱦᱮᱱᱟᱜᱼᱟ ᱡᱟᱜ ᱡᱟᱹᱥᱛᱤ ᱠᱟᱭ ᱜᱮ ᱜᱤᱫᱽᱨᱟᱹ ᱯᱤᱫᱽᱨᱟᱹ ᱵᱟᱠᱚ ᱵᱟᱰᱟᱭᱟ ᱡᱮ ᱥᱟᱱᱛᱟᱞ ᱞᱤᱯᱤ ᱦᱮᱱᱟᱜᱼᱟ ᱚᱱᱟ ᱛᱮ ᱚᱞᱚᱜ ᱯᱟᱲᱦᱟᱣ ᱦᱮᱱᱟᱜᱼᱟ ᱚᱱᱟ ᱫᱤᱭᱮ ᱵᱷᱚᱵᱤᱥᱥᱚᱛ ᱦᱚᱸᱵᱚᱱ ᱵᱮᱱᱟᱣ ᱫᱟᱲᱮᱭᱟᱜᱼᱟ ᱚᱱᱠᱟᱱ ᱠᱟᱛᱷᱟ ᱫᱚ ᱡᱟᱹᱥᱛᱤ ᱠᱟᱭ ᱜᱮ ᱜᱤᱫᱽᱨᱟᱹ ᱜᱤᱫᱽᱨᱟᱹ ᱵᱟᱠᱚ ᱵᱟᱰᱟᱭᱟ ᱥᱮ ᱟᱠᱚ ᱨᱮᱱ ᱟᱭᱚ ᱵᱟᱵᱟ ᱦᱚᱸ ᱥᱟᱭ ᱫᱚ ᱵᱟᱠᱚ ᱮᱢᱚᱜ ᱠᱟᱱᱟ ᱡᱮ ᱥᱟᱱᱛᱟᱞᱤ ᱢᱤᱰᱤᱭᱟᱢ ᱨᱮ ᱯᱟᱲᱦᱟᱣ ᱠᱟᱛᱮᱫ ᱪᱮᱫ ᱩᱱᱱᱚᱛᱤ ᱫᱚ ᱦᱩᱭᱩᱜᱼᱟ
ᱪᱮᱫᱟᱜ ᱟᱦᱟ ᱦᱮᱸ ᱦᱟᱯᱮ ᱦᱟᱯᱮᱱ ᱫᱤᱱ ᱱᱚᱜᱼᱚᱭ ᱡᱮ ᱱᱩᱱᱟᱹᱜ ᱢᱟᱱᱮ ᱟᱭᱢᱟ ᱟᱭᱢᱟ ᱤᱭᱟᱹ ᱠᱟᱹᱢᱤ ᱧᱟᱢᱚᱜᱼᱟ ᱱᱚᱣᱟ ᱛᱮ ᱱᱤᱛᱚᱜ ᱧᱮᱞᱚᱜ ᱠᱟᱱᱟ ᱱᱚᱣᱟ ᱳᱭᱮᱥᱴ ᱵᱮᱝᱜᱚᱞ ᱨᱮᱠᱷᱟᱡ ᱟᱹᱰᱤ ᱟᱭᱢᱟ ᱡᱟᱭᱜᱟ ᱨᱮᱜᱮ ᱚᱯᱷᱤᱥ ᱟᱫᱟᱞᱚᱛ ᱨᱮ ᱥᱟᱱᱛᱟᱞᱤ ᱛᱮ ᱥᱮ ᱚᱞᱪᱤᱠᱤ ᱛᱮ ᱚᱞ ᱧᱮᱞᱚᱜ ᱠᱟᱱᱟ᱾ ᱦᱚᱸᱜᱼᱚ ᱱᱟᱜ ᱠᱚᱫᱚ ᱠᱚᱢ ᱢᱤᱫᱴᱟᱝ ᱜᱚᱨᱚᱵᱽ ᱨᱮᱱᱟᱜ ᱠᱟᱛᱷᱟ ᱠᱟᱱᱟ ᱜᱚᱝᱠᱮ?
ᱦᱮᱸ ᱚᱱᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱟᱫᱚ ᱠᱤᱪᱷᱩ ᱦᱚᱲ ᱦᱮᱱᱟᱜ ᱠᱚᱣᱟ ᱩᱱᱠᱩ ᱫᱚ ᱵᱟᱠᱚ ᱵᱩᱡᱷᱟᱹᱣᱟ ᱛᱚ